ᱡᱚᱸᱦᱟᱨ ᱜᱮ᱾ ᱟᱸᱡᱚᱢᱼᱚᱜ ᱠᱟᱱᱟ ᱦᱮᱸ ᱞᱟᱹᱭ ᱫᱤᱧ ᱟᱸᱡᱚᱢᱼᱚᱜ ᱠᱟᱱᱟ᱾ ᱦᱮᱸ ᱡᱚᱸᱦᱟᱨ ᱜᱮ᱾ ᱟᱨ ᱟᱯᱮ ᱥᱮᱫ᱾
ᱦᱮᱸ ᱪᱮᱫ ᱠᱚ ᱯᱮ ᱪᱤᱠᱟᱹ ᱵᱟᱲᱟᱭ ᱫᱟ᱾
ᱚᱸᱻ ᱟᱞᱮ ᱫᱚ ᱚᱲᱟᱜ ᱠᱚᱨᱮᱜ ᱜᱮ᱾
ᱚᱲᱟᱜ ᱦᱚᱲ ᱠᱚ ᱪᱮᱫ ᱞᱮᱠᱟ ᱢᱮᱱᱟᱜ ᱠᱚᱣᱟ ᱵᱮᱥ ᱜᱮᱛᱚ᱾
ᱦᱮᱸ ᱱᱤᱭᱟᱹ ᱜᱷᱟᱹᱲᱤᱡ ᱫᱚ ᱵᱮᱥ ᱜᱮ ᱟᱨ ᱟᱯᱮ ᱜᱮ ᱚᱲᱟᱜ ᱨᱮ ᱪᱮᱫ ᱞᱮᱠᱟ ᱢᱮᱱᱟᱜ ᱠᱚᱣᱟ ᱟᱨ ᱟᱢ ᱫᱚ᱾ ᱪᱮᱫ ᱞᱮᱠᱟ ᱢᱮᱱᱟᱜ ᱢᱮᱭᱟ᱾
ᱟᱞᱮ ᱚᱲᱟᱜ ᱨᱮᱦᱚᱸ ᱵᱮᱥ ᱜᱮ ᱢᱮᱱᱟᱜ ᱠᱚᱣᱟ ᱟᱫᱚ ᱚᱲᱟᱜ ᱦᱚᱲ ᱠᱚᱫᱚ᱾ ᱫᱚᱠᱚ ᱡᱟᱹᱯᱤᱫ ᱪᱟᱵᱟ ᱠᱮᱫᱟ ᱥᱮ ᱵᱟᱝ ᱢᱟᱹᱭ᱾
ᱦᱮᱸ ᱚᱲᱟᱜ ᱦᱚᱲ ᱢᱟ ᱠᱟᱹᱢᱤ ᱞᱟᱸᱜᱟ ᱟᱞᱮ ᱫᱚ ᱪᱟᱥ ᱠᱟᱹᱢᱤ ᱛᱚ ᱟᱨᱟᱢᱵᱚ ᱠᱟᱱᱟ ᱦᱳᱲᱳ ᱠᱚᱞᱮ ᱨᱚᱦᱚᱭ᱾ ᱦᱮ ᱟᱫᱚ ᱠᱚ ᱜᱤᱛᱤᱡ ᱡᱤᱨᱟᱹᱣ ᱟᱠᱟᱱᱟ ᱠᱚ ᱦᱟᱸᱜ ᱠᱷᱟᱡ ᱟᱨ ᱟᱯᱮ ᱜᱮ᱾
ᱚᱸᱻ ᱟᱫᱚ ᱪᱟᱥ ᱠᱟᱹᱢᱤ ᱠᱚᱫᱚ ᱚᱲᱟᱜ ᱨᱮᱫᱚ ᱯᱮ ᱪᱟᱵᱟ ᱠᱮᱫᱟ ᱥᱮ ᱟᱹᱣᱨᱤ᱾
ᱦᱩᱸ ᱟᱹᱣᱨᱤ ᱞᱮ ᱪᱟᱵᱟᱭᱟ ᱦᱚᱸᱜᱼᱚᱭ ᱨᱚᱦᱚᱭᱮᱫ ᱜᱮᱭᱟ ᱞᱮ᱾ ᱠᱤᱪᱷᱩ ᱜᱟᱱ ᱞᱮ ᱨᱚᱦᱚᱭ ᱟᱠᱟᱜᱼᱟ ᱟᱨ ᱚᱨᱫᱷᱮᱠ ᱜᱟᱱ ᱵᱟᱹᱠᱤ ᱢᱮᱱᱟᱜ ᱛᱟᱞᱮᱭᱟ ᱡᱟᱸᱦᱟ ᱜᱷᱩᱴᱩ ᱠᱷᱮᱛ᱾ ‌ ᱩᱱᱟᱹᱜ ᱫᱟᱜ ᱵᱟᱭ ᱧᱟᱢ ᱟᱠᱟᱫᱼᱟ ᱛᱚ ᱟᱨ᱾ ᱥᱤ ᱦᱩᱭ ᱞᱮᱱ ᱨᱮᱦᱚᱸ ᱟᱸᱡᱮᱫ ᱟᱠᱟᱱᱟ ᱟᱫᱚ ᱦᱚᱸᱜᱼᱚᱭ ᱫᱟᱜ ᱮᱫᱟᱭ ᱟᱨᱦᱚ ᱞᱮ ᱥᱤᱭᱟ᱾ ᱞᱚᱥᱚᱫ ᱫᱟᱞᱮ ᱨᱚᱦᱚᱭ ᱟᱞᱮ ᱟᱨ ᱟᱯᱮ ᱫᱚ᱾
᱾ ᱟᱫᱚ ᱢᱟᱹᱭ ᱟᱯᱮ ᱥᱮᱫ ᱫᱚ ᱵᱟᱨ ᱥᱤᱡᱤᱱ ᱠᱚ ᱪᱟᱥᱼᱟ ᱥᱮ ᱢᱤᱫ ᱥᱤᱡᱤᱱ ᱜᱮ ᱟᱞᱮ ᱥᱮᱫ ᱢᱟ᱾ ᱵᱟᱨ ᱥᱤᱡᱤᱱ ᱠᱚ ᱪᱟᱥ ᱜᱮᱭᱟ᱾
ᱦᱳᱭ ᱦᱳᱭ ᱟᱞᱮ ᱦᱚᱸ ᱵᱚᱪᱷᱚᱨ ᱨᱮ ᱵᱟᱨ ᱵᱷᱟᱜ ᱞᱮ ᱪᱟᱥ ᱜᱮᱭᱟ ᱪᱟᱥ ᱫᱚ ᱦᱳᱲᱳ ᱫᱚᱼᱼ ᱵᱟᱨ ᱫᱷᱟᱣ ᱜᱮᱼᱼ
ᱟᱫᱚ ᱪᱮᱫ ᱞᱮᱠᱟ ᱪᱟᱥ ᱠᱚ ᱦᱳᱭ ᱵᱟᱲᱟᱜ ᱜᱮᱭᱟ ᱵᱷᱟᱜᱮ ᱜᱮᱼᱼ
ᱦᱮᱸ ᱵᱷᱟᱜᱮ ᱜᱮ ᱦᱩᱭᱩᱜ ᱜᱮᱭᱟ ᱱᱤᱭᱟᱹ ᱵᱚᱨᱥᱟ ᱨᱮᱱᱟᱜ ᱦᱳᱲᱳ ᱠᱷᱚᱱᱟᱜ ᱦᱚᱸ ᱡᱟᱦᱟ ᱫᱷᱚᱨᱚᱱ ᱨᱮᱱᱟᱜ ᱦᱳᱲᱳ ᱚᱱᱟ ᱜᱮ ᱵᱮᱥᱤ ᱫᱚ ᱡᱟᱸᱦᱟ ᱡᱚ ᱵᱮᱞᱮ ᱡᱟᱸᱦᱟᱼᱼ ᱦᱳᱭᱳᱜ ᱫᱚ ᱵᱮᱥᱤ ᱧᱚᱜ ᱜᱮ ᱚᱱᱟ ᱜᱮ ᱦᱳᱭᱳᱜ ᱜᱮᱭᱟ ᱦᱳᱲᱳ ᱡᱟᱸᱦᱟ ᱧᱮᱞ ᱚᱜ ᱠᱟᱱ ᱫᱚ ᱵᱚᱨᱥᱟ ᱨᱮᱫᱚ ᱵᱮᱥᱤᱨ ᱵᱷᱟᱜ ᱜᱮ ᱜᱩᱡᱩᱜᱼᱟ ᱥᱟᱶ ᱛᱮ ᱟᱨᱚ ᱨᱳᱜᱽ ᱠᱚ ᱫᱚᱢᱮ ᱧᱟᱢ ᱟᱭ ᱟᱨ ᱚᱱᱟ ᱫᱚ ᱵᱮᱥ ᱞᱮᱠᱟ ᱨᱟᱱ ᱟᱜ ᱠᱷᱟᱡ ᱵᱮᱥᱜᱮ ᱦᱩᱭᱩᱜ ᱜᱮᱭᱟ ᱵᱷᱟᱹᱞᱤ ᱜᱮ ᱫᱷᱚᱨᱚᱱ ᱨᱮᱱᱟᱜ ᱦᱩᱲᱩᱼᱼ ᱟᱞᱮ‌ ᱥᱮᱫ ᱫᱚ ᱟᱨ ᱟᱯᱮ ᱥᱮᱫ ᱜᱮ ᱚᱠᱟ ᱞᱮᱠᱟ
ᱪᱮᱫᱟᱜ ᱥᱮ ᱟᱵᱚ ᱫᱚ ᱥᱟᱱᱛᱟᱲ ᱦᱚᱲ ᱦᱚᱯᱚᱱ ᱠᱟᱱᱟ ᱵᱚᱱ ᱛᱚ ᱟᱵᱚᱣᱟᱜ ᱟᱸᱻ ᱡᱟᱦᱟᱸ ᱱᱟᱜᱟᱢ ᱠᱷᱚᱱᱟᱜ ᱠᱚ ᱠᱟᱹᱢᱤ ᱟᱹᱜᱩ ᱠᱟᱫᱟ ᱪᱟᱥ ᱠᱟᱹᱢᱤ ᱚᱱᱟ ᱫᱚ ᱱᱤᱛᱚᱜ ᱟᱵᱚ ᱟᱵᱚ ᱥᱟᱶ ᱟᱵᱚ ᱱᱤᱛᱚᱜ ᱦᱚᱸ ᱚᱱᱟ ᱞᱟᱦᱟ ᱤᱫᱤ ᱦᱩᱭᱩᱜ ᱛᱟᱵᱚᱱᱟ ᱪᱟᱥ ᱠᱟᱹᱢᱤ ᱫᱚ ᱮᱠᱟᱞ ᱜᱮ ᱞᱟᱹᱠᱛᱤ ᱠᱟᱱᱟ
ᱦᱳᱭ ᱦᱳᱭ ᱟᱨ ᱟᱵᱚ ᱢᱟᱼᱼ ᱪᱟᱥ ᱠᱟᱛᱮᱫ ᱜᱮ ᱡᱚᱢ ᱦᱚᱲ ᱠᱟᱱᱟ ᱵᱚᱱ ᱟᱨ ᱦᱩᱲᱩ ᱠᱚ ᱵᱟᱝ ᱪᱟᱥ ᱦᱩᱭ ᱞᱮᱱ ᱠᱷᱟᱱ ᱥᱮ ᱟᱠᱟᱞ ᱞᱮᱠᱷᱟᱱ ᱡᱚᱢ ᱠᱚᱨᱮ ᱟᱱᱟᱴ ᱠᱚ ᱯᱟᱲᱟᱜ ᱛᱟᱵᱚᱱᱟ ᱚᱱᱠᱟ ᱜᱮᱼᱼ ᱟᱨ ᱟᱯᱮ ᱥᱮᱫ ᱫᱚ ᱛᱚᱵᱮ ᱵᱤᱨ ᱠᱚᱫᱚ ᱢᱮᱱᱟᱜ ᱟ ᱥᱮ ᱵᱟᱝ
ᱟᱫᱚ ᱢᱟᱹᱭ ᱤᱭᱟᱹ ᱵᱟᱹᱫᱽ ᱠᱚᱫᱚᱢ ᱠᱟᱹᱢᱤ ᱵᱟᱲᱟ ᱠᱚᱢ ᱵᱟᱲᱟᱭ ᱜᱮᱭᱟ ᱥᱮ ᱵᱟᱝ ᱟ ᱪᱟᱞᱟᱣ ᱵᱟᱲᱟᱜ ᱜᱮᱭᱟᱢ ᱥᱮ ᱵᱟᱝᱼᱼ
ᱦᱚᱸ ᱵᱟᱲᱟᱭ ᱜᱤᱭᱟᱹᱧ ᱨᱚᱦᱚᱭ ᱦᱚᱧ ᱪᱟᱞᱟᱣ ᱵᱟᱲᱟᱜ ᱜᱮᱭᱟ ᱦᱩᱲᱩ ᱞᱮ ᱨᱚᱦᱚᱭ ᱫᱚ ᱛᱚ ᱟᱫᱚ ᱜᱚᱲᱚᱣᱟᱭ ᱜᱤᱭᱟᱹᱧ ᱜᱚᱜᱚ ᱪᱟᱞᱟᱜ ᱜᱤᱭᱟᱹ ᱟᱹᱧ ᱟᱨ ᱟᱢ ᱫᱚ ᱛᱚ
ᱪᱟᱞᱟᱣ ᱫᱚ ᱞᱟᱹᱠᱛᱤ ᱠᱟᱱᱟ ᱪᱮᱫᱟᱜ ᱥᱮ ᱚᱞᱚᱜ ᱯᱟᱲᱦᱟᱣ ᱥᱟᱶ ᱥᱟᱶᱛᱮᱼᱼ ᱵᱟᱹᱫᱽ ᱠᱟᱹᱢᱤ ᱦᱚᱸ ᱵᱟᱲᱟᱭ ᱫᱚ ᱞᱟᱹᱠᱛᱤ ᱠᱟᱱᱟ ᱪᱮᱫᱟᱜ ᱚᱱᱟ ᱵᱟᱵᱚᱱ ᱵᱟᱲᱟᱭ ᱞᱮᱠᱷᱟᱡ ᱪᱤᱠᱟᱹᱜ ᱛᱮ ᱟᱵᱚᱼᱼ ᱢᱟᱱᱮ ᱠᱟᱹᱢᱤᱭ ᱟᱛᱮᱫ ᱵᱚᱱ ᱟᱹᱥᱩᱞᱚᱜᱼᱟ ᱥᱮᱫ ᱫᱚ ᱢᱟᱱᱮ ᱡᱚᱠᱷᱚᱱ ᱱᱟᱦᱮᱞ ᱛᱮᱠᱚ ᱥᱤᱭᱟ ᱥᱮ ᱴᱨᱟᱠᱴᱚᱨ ᱠᱚᱛᱮ
ᱦᱳᱭ ᱱᱚᱣᱟ ᱫᱚ ᱴᱷᱤᱠ ᱠᱟᱛᱷᱟ ᱜᱮᱢ ᱞᱟᱹᱭ ᱟᱠᱟᱫ-ᱟ ᱟᱨ ᱞᱟᱦᱟ ᱛᱮᱢᱟ ᱜᱟᱹᱭ ᱰᱟᱹᱝᱨᱤ ᱢᱟ ᱵᱮᱥᱼᱼ ᱠᱚ ᱪᱟᱥ ᱮᱫ ᱠᱚ ᱛᱟᱦᱮᱸᱜᱼᱟ ᱟᱨ ᱩᱱᱠᱩ ᱛᱮᱜᱮ ᱥᱤ ᱞᱚᱥᱚᱫ ᱠᱚ ᱦᱩᱭᱩᱜ ᱠᱟᱱ ᱛᱟᱦᱮᱸᱜᱼᱟ ᱟᱨ ᱱᱮᱛᱟᱨ ᱢᱟ ᱩᱱᱟᱹᱜ ᱵᱟᱹᱭ ᱵᱟᱹᱭ ᱛᱮ ᱜᱟᱹᱭ ᱰᱟᱹᱝᱨᱤ ᱪᱟᱥ ᱠᱚᱦᱚᱸ ᱠᱚ ᱦᱚᱲ ᱠᱚ ᱵᱟᱹᱜᱤ ᱤᱫᱤᱭ ᱮᱫᱼᱟ ᱥᱩᱠᱷᱟᱹᱞᱤᱜ ᱠᱟᱱᱟ ᱠᱚ ᱢᱟᱱᱮ ᱩᱱᱟᱹᱜ ᱠᱷᱟᱴᱟᱣ ᱵᱟᱝ ᱥᱟᱱᱟᱭᱮᱫ ᱠᱚᱣᱟ ᱟᱨ ᱚᱱᱟ ᱠᱷᱟᱹᱛᱤᱨ ᱜᱮᱼᱼ ᱡᱟᱦᱟᱸ ᱢᱮᱥᱤᱱ ᱥᱮ ᱴᱟᱠᱴᱟᱨ ᱛᱮᱜᱮ ᱠᱚ ᱥᱤ ᱞᱚᱥᱚᱫ ᱮᱫᱟ ᱟᱨᱼᱼ ᱟᱞᱮ ᱦᱚᱸ ᱱᱤᱛᱚᱜ ᱫᱚ ᱩᱱᱟᱹᱜ ᱫᱚ ᱜᱟᱹᱭ ᱰᱟᱹᱝᱨᱤ ᱫᱚ ᱵᱟᱹᱱᱩᱜ ᱠᱚᱣᱟ ᱢᱮᱱ ᱠᱷᱟᱱ ᱰᱟᱹᱝᱨᱤ ᱫᱚ ᱵᱟᱹᱱᱩᱜ ᱠᱚᱣᱟ ᱜᱟᱹᱭ ᱠᱚ ᱫᱚ ᱢᱮᱱᱟᱜ ᱠᱚᱣᱟ ᱟᱫᱚ ᱚᱱᱟ ᱠᱷᱟᱹᱛᱤᱨ ᱜᱮ ᱟᱞᱮ ᱫᱚ ᱴᱟᱠᱴᱟᱨ ᱛᱮᱜᱮᱞᱮ ᱞᱚᱥᱚᱫ ᱦᱚᱪᱚᱭ ᱮᱫᱟ ᱟᱨ ᱵᱟᱠᱟᱱᱡ ᱟ ᱞᱟᱦᱟ ᱛᱮᱫ ᱫᱚᱼᱼ
ᱟᱫᱚ ᱟᱞᱮ ᱥᱮᱫ ᱢᱟᱼᱼ ᱟᱞᱮ ᱥᱮᱫ ᱦᱚᱸ ᱚᱱᱠᱟ ᱱᱟᱦᱮᱞ ᱠᱚ ᱫᱚ ᱵᱟᱹᱱᱩᱜᱼᱟ ᱴᱨᱟᱠᱴᱚᱨ ᱠᱚᱛᱮ ᱜᱮ ᱥᱤ ᱵᱟᱲᱟᱭ ᱜᱮᱭᱟ ᱟᱫᱚ ᱱᱟᱦᱮᱞ ᱫᱚ ᱤᱱᱟᱹᱜᱴᱟᱜ ᱱᱤᱛᱳᱜ ᱫᱚ ᱵᱟᱝ ᱧᱮᱞᱚᱜ ᱠᱟᱱᱟ ᱡᱮᱦᱮᱛᱩ ᱱᱤᱛᱳᱜ ᱫᱚ ᱰᱟᱹᱝᱨᱤ ᱠᱚ ᱵᱟᱹᱱᱩᱜᱼᱼ ᱠᱚᱣᱟ ᱟᱫᱚ ᱴᱨᱟᱠᱴᱟᱨ ᱠᱚᱛᱮ ᱡᱚᱠᱷᱚᱱ ᱠᱚ ᱥᱤ ᱵᱟᱲᱟᱭ ᱜᱮᱭᱟ ᱩᱱᱚᱱ ᱫᱚ ᱦᱟᱹᱠᱩ ᱠᱚᱫᱚ ᱠᱚ ᱧᱟᱢᱚᱜ ᱜᱮᱭᱟ ᱥᱮ ᱵᱟᱝ ᱟ ᱢᱟᱹᱭᱼᱼ
ᱦᱮᱸ ᱧᱟᱢᱚᱜ ᱜᱮᱭᱟ ᱠᱚ ᱫᱤ ᱟᱨᱼᱼ ᱟᱞᱮ ᱥᱮᱫ ᱫᱚ ᱜᱟᱰᱟ ᱢᱮᱱᱟᱜ ᱛᱟᱞᱮᱭᱟ ᱛᱚ ᱜᱟᱰᱟ ᱡᱚᱠᱷᱚᱱ ᱵᱟᱹᱱᱩᱜ ᱟ ᱥᱮ ᱫᱚᱢᱮ ᱦᱟᱹᱠᱩᱼᱼ ᱠᱚ ᱨᱟᱠᱟᱵ ᱜᱮᱭᱟ ᱜᱟᱰᱟ ᱫᱷᱟᱨᱮ ᱠᱷᱮᱛ ᱠᱚ ᱢᱮᱱᱟᱜ ᱛᱟᱞᱮᱭᱟ ᱛᱚᱼᱼ ᱵᱚᱲᱚ ᱵᱚᱲᱚ ᱦᱟᱹᱠᱩ ᱠᱚ ᱧᱟᱢᱚᱜ ᱜᱮᱭᱟ ᱠᱚᱼᱼ ᱟᱨ ᱦᱟᱹᱠᱩ ᱵᱟᱹᱲᱥᱤ ᱠᱚᱦᱚᱸ ᱠᱚ ᱪᱟᱞᱟᱜ ᱜᱮᱭᱟ ᱠᱚ ᱫᱟᱫᱟ ᱛᱟᱠᱚᱼᱼ ᱵᱷᱟᱭ ᱛᱟᱠᱚ ᱟᱨ ᱟᱯᱮ ᱥᱮᱫ ᱜᱮᱼᱼ
ᱦᱮᱸ ᱟᱞᱮ ᱥᱮᱫ ᱦᱚᱸᱠᱚ ᱧᱟᱢᱚᱜ ᱜᱮᱭᱟ ᱪᱮᱫᱟᱜ ᱥᱮ ᱟᱵᱚ ᱢᱟ ᱥᱮᱫᱟᱭ ᱠᱷᱚᱱᱟᱜ ᱫᱩᱠᱷ ᱦᱚᱸ ᱠᱟᱛᱮᱜ ᱜᱮ ᱡᱚᱢ ᱦᱚᱲ ᱠᱟᱱᱟ ᱵᱚᱱ ᱟᱫᱚ ᱵᱟᱹᱫᱽ ᱠᱚᱨᱮᱱ ᱦᱟᱹᱠᱩ ᱠᱚ ᱥᱟᱵ ᱟᱹᱜᱩ ᱠᱟᱛᱮᱜ ᱜᱮ ᱢᱟᱱᱮ ᱛᱮᱭᱟᱨ ᱵᱟᱥᱟᱝ ᱦᱩᱭᱩᱜ ᱜᱮᱭᱟ।
ᱦᱳᱭ ᱦᱳᱭ
ᱟᱫᱚ ᱢᱟᱹᱭ ᱟᱯᱮᱥᱮᱫ ᱫᱚ ᱱᱚᱜᱼᱚᱭ ᱛᱚ ᱦᱟᱸᱜ ᱟᱸᱻ ᱵᱟᱨ ᱪᱟᱸᱫᱳ ᱠᱷᱟᱡ ᱜᱮ ᱦᱟᱸᱜ ᱥᱚᱦᱚᱨᱟᱭ ᱪᱟᱸᱫᱳ ᱠᱚ ᱥᱮᱴᱮᱨᱚᱜᱼᱟ ᱟᱫᱚ ᱟᱯᱮᱥᱮᱫ ᱫᱚ ᱥᱚᱦᱚᱨᱟᱭ ᱫᱚ ᱪᱮᱫ ᱞᱮᱠᱟ ᱠᱚ ᱢᱟᱱᱟᱣ ᱜᱮᱭᱟ?
ᱦᱮᱸ ᱟᱞᱮ ᱫᱚ ᱥᱚᱨᱦᱟᱭ ᱫᱚ ᱡᱟᱦᱟᱸ ᱢᱚᱬᱮ ᱥᱤᱧ ᱢᱚᱬᱮ ᱧᱤᱫᱟᱹ ᱱᱚᱣᱟ ᱡᱟᱦᱟᱸ ᱠᱟᱛᱷᱟ ᱨᱮ ᱢᱮᱱᱟᱜ ᱫᱚ ᱚᱱᱠᱟ ᱫᱚ ᱠᱷᱟᱱ ᱵᱟᱞᱮ ᱢᱟᱱᱟᱣ ᱜᱮᱭᱟ ᱟᱞᱮ ᱫᱚ ᱯᱮ ᱢᱟᱦᱟ ᱜᱮᱞᱮ ᱢᱟᱱᱟᱣᱟ ᱯᱳᱭᱞᱳ ᱦᱤᱞᱳᱜ ᱡᱟᱦᱟᱸ ᱠᱟᱞᱤ ᱯᱩᱡᱟᱹ ᱦᱤᱞᱳᱜ ᱡᱟᱦᱟᱸ ᱟᱢᱵᱟᱵᱟᱹᱥᱭᱟᱹ ᱦᱤᱞᱳᱜ ᱤᱱᱟᱹ ᱦᱤᱞᱳᱜ ᱞᱮ ᱡᱟᱜᱟᱣ ᱠᱚᱣᱟ ᱟᱨ ᱛᱟᱯᱚᱨᱮ ᱫᱤᱱ ᱞᱮ ᱡᱤᱨᱟᱹᱣ ᱠᱚᱣᱟ ᱟᱨ ᱢᱩᱪᱟᱹᱫ ᱦᱤᱞᱳᱜ ᱫᱚᱞᱮ ᱠᱷᱩᱱᱴᱟᱹᱣ ᱠᱚᱣᱟ ᱟᱨ ᱥᱚᱨᱦᱟᱭ ᱞᱟᱦᱟ ᱠᱷᱚᱱᱟᱜ ᱜᱮ ᱟᱞᱮ ᱫᱚ ᱥᱟᱲᱯᱟ ᱞᱮ ᱮᱱᱮᱡ ᱜᱮᱭᱟ ᱠᱟᱸᱥᱟ ᱛᱷᱟᱹᱨᱤ ᱟᱨ ᱴᱟᱹᱴᱭᱟᱹ ᱟᱨ ᱥᱟᱶᱛᱮ ᱥᱟᱲᱯᱟ ᱟᱯᱮ ᱟᱯᱮᱥᱮᱫ ᱫᱚ?
ᱟᱞᱮ ᱥᱮᱫ ᱦᱚᱸ ᱞᱟᱹᱭᱟᱢ ᱠᱟᱛᱷᱟ ᱨᱮᱜᱮ ᱛᱚ ᱢᱮᱱᱟᱜᱼᱟ ᱡᱮ ᱥᱚᱨᱦᱟᱭ ᱫᱚ ᱦᱟᱹᱛᱤ ᱞᱮᱠᱟᱱ ᱯᱚᱨᱚᱵᱽ ᱠᱟᱱᱟ ᱢᱚᱬᱮ ᱥᱤ ᱥᱤᱧ ᱢᱚᱬᱮ ᱧᱤᱫᱟᱹ ᱠᱚ ᱢᱟᱱᱟᱣᱟ ᱢᱮᱱᱠᱷᱟᱱ ᱱᱤᱛᱚᱜ ᱧᱮᱞᱚᱜ ᱠᱟᱱᱟ ᱡᱮ ᱢᱚᱬᱮ ᱥᱤᱧ ᱥᱤᱧ ᱢᱚᱬᱮ ᱧᱤᱫᱟᱹ ᱵᱟᱠᱚ ᱢᱟᱱᱟᱣᱮᱫᱟ ᱟᱫᱚ ᱚᱱᱟ ᱠᱷᱚᱱᱟᱜ ᱵᱟᱹᱲᱛᱤ ᱦᱚᱸᱠᱚ ᱢᱟᱱᱟᱣᱮᱫᱟ ᱚᱱᱟ ᱠᱷᱚᱱᱟᱜ ᱠᱚᱢ ᱦᱚᱸ ᱪᱮᱫᱟᱜ ᱥᱮ ᱱᱮᱛᱟᱨ ᱢᱟ ᱡᱟᱦᱟᱱᱟᱜ ᱟᱸᱯ ᱯᱚᱨᱚᱵᱽ ᱨᱮᱜᱮ ᱦᱟᱺᱰᱤ ᱠᱚᱠᱚ ᱫᱚᱦᱚᱭᱟ ᱚᱱᱟ ᱛᱤᱱ ᱵᱷᱩᱨ ᱵᱟᱝ ᱪᱟᱵᱟᱜᱼᱟ ᱤᱱ ᱵᱷᱩᱨ ᱯᱚᱨᱚᱵᱽ ᱦᱚᱸ ᱵᱟᱝ ᱪᱟᱵᱟᱜ ᱜᱮᱭᱟ ᱟᱫᱚ ᱩᱱᱤ ᱞᱮᱠᱟ ᱫᱚ ᱵᱟᱝ ᱢᱚᱱᱮᱜᱼᱟ ᱡᱮ ᱢᱚᱬᱮ ᱥᱤᱧ ᱢᱚᱬᱮ ᱧᱤᱫᱟᱹ ᱠᱚ ᱢᱟᱱᱟᱣᱟ ᱢᱮᱱᱛᱮ ᱟᱫᱚ ᱟᱞᱮ ᱥᱮᱫ ᱥᱮᱫ ᱦᱚᱸᱠᱚ ᱢᱟᱱᱟᱣ ᱜᱮᱭᱟ ᱟᱫᱚ ᱰᱟᱝᱨᱤ ᱠᱚ ᱨᱮᱱᱟᱜ ᱟᱸ ᱮᱸᱢ ᱵᱟᱹᱱᱩᱜ ᱠᱚ ᱛᱮ ᱤᱱᱟᱹᱜ ᱫᱚ ᱤᱱᱟᱹᱜ ᱴᱟᱜ ᱵᱟᱝᱠᱚ ᱢᱟᱱᱟᱣ ᱜᱮᱭᱟ ᱱᱮᱛᱟᱨ ᱫᱚ
ᱚ ᱦᱳᱭᱛᱚ ᱦᱳᱭ ᱱᱮᱛᱟᱨ ᱢᱟ ᱩᱱᱟᱹᱜ ᱫᱚ ᱵᱟᱝ ᱠᱚ ᱪᱟᱥᱮᱫ ᱠᱚᱣᱟ ᱟᱨ ᱦᱚᱲ ᱦᱚᱸᱠᱚ ᱠᱟᱹᱢᱤ ᱠᱚ ᱞᱟᱸᱜᱟᱜ ᱠᱟᱱᱟ ᱠᱚ ᱧᱮᱞᱚᱜ ᱠᱟᱱᱟ ᱩᱱᱟᱹᱜ ᱵᱟᱠᱚ ᱠᱟᱹᱢᱤᱭᱮᱫᱟ ᱟᱨ ᱦᱟᱱᱟ ᱱᱤᱭᱟᱹ ᱢᱮᱥᱤᱱ ᱠᱚ ᱩᱰᱩᱝ ᱠᱟᱱᱟ ᱚᱱᱟ ᱛᱮᱜᱮ ᱠᱚ ᱠᱟᱹᱢᱤ ᱦᱚᱪᱚᱭᱮᱫᱼᱟ ᱞᱚᱜᱚᱱ ᱛᱮ ᱦᱩᱭᱩᱜ ᱠᱟᱱᱟ᱾ ᱛᱟᱞᱦᱮ ᱟᱯᱮ ᱥᱮᱫ ᱫᱚ ᱜᱚᱢᱦᱟ ᱯᱚᱨᱚᱵᱽ ᱫᱚ ᱦᱩᱭᱩᱜ ᱜᱮᱭᱟ ᱥᱮ ᱛᱚ ᱢᱟᱱᱟᱣ ᱜᱮᱭᱟᱯᱮ ᱥᱮ ᱵᱟᱝ ᱦᱚᱸᱜᱼᱚᱭ ᱨᱟᱠᱷᱤ ᱯᱩᱨᱱᱤᱢᱟ ᱨᱮ
ᱦᱮᱸ ᱢᱟᱱᱟᱣ ᱫᱚᱠᱚ ᱢᱟᱱᱟᱣ ᱜᱮᱭᱟ ᱢᱮᱱᱠᱷᱟᱱ ᱤᱱᱟᱹᱜ ᱴᱟᱜ ᱫᱚ ᱵᱟᱠᱚ ᱢᱟᱱᱟᱣ ᱜᱮᱭᱟ ᱪᱮᱫᱟᱜ ᱥᱮ ᱚᱱᱟ ᱠᱚ ᱤᱫᱤ ᱠᱟᱛᱮᱫ ᱱᱮᱛᱟᱨ ᱦᱚᱛᱮ ᱯᱟᱨᱮ ᱟᱵᱚ ᱥᱟᱱᱛᱟᱲ ᱦᱚᱲ ᱦᱚᱯᱚᱱᱟᱜ ᱤᱱᱟᱹᱜ ᱮᱸ ᱫᱷᱟᱨᱚᱱᱟ ᱠᱚ ᱵᱟᱹᱱᱩᱜᱼᱟ ᱥᱮ ᱟᱫᱚ ᱤᱧ ᱫᱚ ᱵᱟᱹᱧ ᱧᱮᱞ ᱵᱟᱲᱟ ᱠᱟᱫ ᱠᱚᱣᱟ ᱢᱮᱱᱠᱷᱟᱱᱤᱧ ᱟᱸᱡᱚᱢ ᱠᱟᱫᱟ
ᱦᱳᱭ ᱟᱞᱮ ᱫᱚ ᱜᱳᱢᱦᱟ ᱯᱚᱨᱚᱵᱽ ᱞᱮ ᱢᱟᱱᱟᱣ ᱜᱮ ᱡᱟᱦᱟᱸ ᱨᱟᱠᱷᱤ ᱯᱩᱨᱱᱤᱢᱟ ᱦᱤᱞᱳᱜ। ᱟ ᱟᱞᱮ ᱫᱚ ᱤᱱᱟᱹ ᱦᱤᱞᱟᱹᱜ ᱫᱚᱞᱮ ᱯᱤᱴᱷᱟᱹᱭ ᱜᱮᱭᱟ ᱛᱟᱞᱮ ᱨᱮᱱᱟᱜ ᱞᱮ ᱯᱤᱴᱷᱟᱹᱭᱟ ᱰᱩᱸᱵᱩᱜᱟᱞᱮ। ᱟᱨ ᱰᱚᱜᱚᱨ ᱥᱟᱠᱟᱢ ᱨᱮᱦᱚᱸᱞᱮ ᱯᱤᱴᱷᱟᱹᱭ ᱜᱮᱭᱟ ᱟᱨ ᱜᱟᱹᱦᱟᱹ ᱛᱮᱜᱮᱞᱮ ᱡᱚᱢᱟ ᱟᱨ ᱜᱳᱢᱦᱟ ᱦᱤᱞᱟᱹᱜ ᱫᱚ ᱠᱳᱱᱳ ᱵᱟᱹᱫᱽ ᱠᱷᱮᱛᱨᱮ ᱠᱟᱹᱢᱤ ᱫᱚ ᱵᱟᱞᱮ ᱪᱟᱞᱟᱜ ᱜᱮᱭᱟ ᱞᱟᱹᱭᱟᱠᱚ ᱤᱱᱟᱹ ᱦᱤᱞᱳᱜ ᱡᱟᱦᱟᱸᱭ ᱵᱟᱹᱫᱽ ᱠᱷᱮᱛᱨᱮ ᱠᱟᱹᱢᱤ ᱩᱸᱰᱩᱠᱚᱜᱼᱟ ᱵᱟᱝ ᱢᱮ ᱩᱝᱠᱩ ᱫᱚᱠᱚ ᱵᱤᱧᱩᱜ ᱜᱮᱭᱟ ᱥᱮ ᱪᱮᱫ ᱞᱮᱠᱟ ᱚᱱᱟ ᱠᱷᱟᱹᱛᱤᱨ ᱵᱟᱞᱮ ᱪᱟᱞ ᱪᱟᱞᱟᱜ ᱜᱮᱭᱟ। ᱜᱚᱢᱦᱟ ᱨᱮᱫᱚ ᱚᱲᱟᱜ ᱠᱚᱨᱮ ᱜᱮᱞᱮ ᱛᱟᱦᱮᱱ ᱜᱮᱭᱟ ᱯᱤᱴᱷᱟᱹ ᱞᱟᱴᱷᱟ ᱤᱥᱤᱱ ᱵᱟᱥᱟᱝ ᱡᱚᱢᱟᱞᱮ ᱚᱱᱟ ᱜᱮ ᱟᱞᱮ ᱥᱮᱫ।
ᱛᱟᱞᱦᱮ ᱢᱟᱹᱭ ᱟᱫᱚ ᱥᱟᱠᱨᱟᱛ ᱠᱚᱫᱚ ᱚᱠᱟ ᱞᱮᱠᱟᱯᱮ ᱢᱟᱱᱟᱣ ᱜᱮᱭᱟ ᱥᱟᱠᱨᱟᱛ ᱨᱮᱢᱟ ᱞᱟᱹᱭᱟ ᱠᱚ ᱚᱸ ᱱᱟᱶᱟ ᱱᱟᱶᱟ ᱩᱸ ᱢᱟᱱᱮ ᱞᱩᱜᱽᱲᱤ ᱠᱚ ᱥᱮ ᱫᱚᱛᱚ ᱯᱮᱱᱴ ᱠᱚᱠᱚ ᱦᱚᱨᱚᱜᱟ ᱟᱫᱚ ᱟᱯᱮᱥᱮᱫ ᱫᱚ ᱚᱠᱟᱞᱮᱠᱟ ᱢᱟᱱᱮ ᱯᱤᱴᱷᱟᱹᱭ ᱜᱮᱭᱟᱠᱚ ᱛᱮᱭᱟᱨ ᱠᱚᱜᱮᱭᱟ ᱥᱮ ᱵᱟᱝᱟ ᱩᱱᱫᱚ?
ᱦᱮᱸ ᱦᱮᱸ ᱦᱮᱸ ᱛᱮᱭᱟᱨ ᱜᱮᱭᱟ ᱠᱚ ᱛᱮᱭᱟᱨ ᱜᱮᱭᱟ ᱠᱚ᱾ ᱮᱸ ᱡᱟᱦᱟᱸ ᱯᱟᱹᱭᱞᱟᱹ ᱦᱤᱞᱚᱜ ᱦᱚᱞᱚᱝ ᱞᱟᱹᱦᱩᱜ ᱦᱤᱞᱚᱜ᱾ ᱤᱱᱟᱹ ᱦᱤᱞᱚᱜ ᱠᱷᱚᱱᱟᱜ ᱜᱮ ᱯᱤᱴᱷᱟᱹ ᱢᱟ ᱟᱹᱭᱩᱵ ᱵᱮᱲᱟ ᱠᱷᱚᱱᱟᱜ ᱜᱮ ᱛᱮᱭᱟᱨᱚᱜᱼᱟ ᱟᱨ ᱛᱟᱨ ᱯᱚᱨᱮ ᱫᱤᱱ ᱡᱟᱦᱟᱸ ᱵᱚᱱ ᱰᱩᱵᱩᱡ ᱨᱟᱠᱟᱵᱚᱜ ᱠᱟᱱᱟ ᱤᱱᱟᱹ ᱦᱤᱞᱚᱜ ᱜᱮ ᱱᱟᱶᱟᱱᱟᱜ ᱡᱟᱦᱟᱸ ᱡᱟᱢᱟ ᱯ ᱥᱮ ᱥᱟᱹᱲᱤ ᱥᱟᱭᱟ ᱠᱚ ᱦᱚᱨᱚᱜᱽ ᱜᱮᱭᱟᱞᱮ ᱟᱨ ᱥᱟᱶᱛᱮ ᱤᱱᱟᱹ ᱦᱤᱞᱚᱜ ᱡᱟᱦᱟᱸ᱾ ᱥᱤᱧ ᱥᱟᱠᱨᱟᱛ ᱦᱤᱞᱚᱜ ᱟᱞᱮ ᱴᱷᱮᱱ ᱫᱚ ᱩᱝᱠᱩ ᱜᱟᱺᱬᱤ ᱮᱱᱮᱡ ᱥᱮ ᱵᱟᱸᱫᱽᱨᱤ ᱮᱱᱮᱡ ᱠᱚ ᱟᱹᱜᱩ ᱠᱚᱜᱮᱭᱟ ᱠᱚ ᱟᱛᱩ ᱨᱮᱱ ᱠᱚᱲᱟ ᱜᱤᱫᱽᱨᱟᱹ ᱠᱚ, ᱠᱩᱲᱤ ᱜᱤᱫᱽᱨᱟᱹᱣᱟᱜ ᱡᱟᱢᱟ ᱠᱚ ᱦᱚᱨᱚᱜᱟ ᱥᱟᱡᱟᱜ ᱟᱠᱚ ᱟᱨ ᱵᱟᱸᱫᱽᱨᱤ ᱠᱚ ᱠᱚ ᱵᱮᱱᱟᱣ ᱠᱚᱣᱟ ᱠᱷᱚᱲ ᱛᱮ ᱟᱨ ᱚᱱᱟ ᱱᱚᱝᱠᱟ ᱠᱚ ᱟᱹᱪᱩᱨᱚᱜᱼᱟᱠᱚ ᱟᱹᱛᱩ ᱟᱹᱛᱩ ᱠᱚ ᱫᱟᱬᱟᱱᱟᱠᱚ ᱠᱷᱚᱭ ᱭᱟᱠᱚ᱾ ᱟᱨ ᱪᱟᱣᱞᱮ ᱠᱚ ᱛᱟᱵᱮᱱ ᱠᱚ ᱟᱨ ᱥᱟᱶᱛᱮ ᱯᱤᱴᱷᱟᱹ ᱠᱚᱠᱚ ᱮᱢᱟ ᱠᱚᱣᱟ, ᱟᱯᱮ ᱥᱮᱫ ᱫᱚ ᱛᱟᱦᱚᱞᱮ?
ᱟᱞᱮ ᱥᱮᱫ ᱦᱚᱸ ᱥᱟᱠᱨᱟᱛ ᱨᱮ ᱢᱟᱱᱮ ᱥᱟᱠᱨᱟᱛ ᱫᱚ ᱯᱤᱴᱷᱟᱹᱭᱟᱠᱚ᱾ ᱛᱟᱯᱚᱨᱮ ᱟᱹᱱᱟᱹᱥ ᱥᱤᱧ ᱥᱟᱠᱨᱟᱛ ᱦᱤᱞᱚᱜ ᱟᱸ ᱟᱵᱚᱣᱟᱜ ᱡᱮ ᱩᱱᱫᱤᱱ ᱡᱟᱦᱟᱸ ᱯᱟᱹᱦᱤᱞ ᱨᱮ ᱟᱸᱡᱚᱢ ᱵᱟᱲᱟ ᱦᱩᱭ ᱟᱠᱟᱱᱟ ᱡᱮ ᱥᱤᱧ ᱥᱟᱠᱨᱟᱛ ᱟᱸ ᱢᱟᱱᱮ ᱱᱚᱝᱠᱟ ᱛᱟᱨᱟᱥᱤᱧ ᱵᱮᱲᱟ ᱫᱚ ᱵᱷᱮᱡᱟ ᱛᱩᱧ ᱠᱚ ᱦᱩᱭᱩᱜᱼᱟ᱾ ᱟᱫᱚ ᱱᱮᱛᱟᱨ ᱫᱚ ᱤᱱᱟᱹᱜ ᱴᱟᱜ ᱵᱟᱝ ᱧᱮᱞᱚᱜ ᱠᱟᱱᱟ ᱢᱮᱱᱠᱷᱟᱱ ᱩᱱᱫᱤᱱ ᱫᱚ ᱛᱟᱦᱮᱸ ᱠᱟᱱᱟ, ᱟᱫᱚ ᱟᱞᱮᱥ ᱥᱮᱫ ᱫᱚ ᱢᱟᱱᱟᱣ ᱫᱚᱠᱚ ᱢᱟᱱᱟᱣᱟ ᱟᱫᱚ ᱚᱱᱮ ᱵᱩᱰᱷᱤ ᱠᱩᱢᱵᱟᱹ ᱠᱚ ᱠᱚ ᱵᱮᱱᱟᱣᱟᱚ ᱟᱫᱚ ᱚᱱᱟ ᱡᱚᱠᱷᱚᱱ ᱥᱤᱧ ᱥᱟᱠᱨᱟᱛ ᱮᱱ ᱦᱤᱞᱚᱜ ᱥᱮᱛᱟᱜ ᱵᱮᱲᱟ ᱵᱮᱨᱮᱫ ᱟᱛᱮᱫ ᱢᱤᱫᱴᱟᱝ ᱥᱤᱢ ᱠᱚ ᱜᱚᱡᱮᱭᱟ ᱚᱱᱟ ᱯᱚᱨᱮ ᱢᱟᱱᱮ ᱫᱩᱣᱟᱹᱨ ᱨᱮᱠᱚ ᱯᱮᱴᱮᱨ ᱜᱚᱡᱮᱭᱟ᱾ ᱛᱟᱯᱚᱨᱮ ᱚᱱᱟ ᱯᱚᱨᱮ ᱚᱱᱟ ᱵᱩᱰᱷᱤ ᱠᱩᱢᱵᱟᱹ ᱠᱚ ᱥᱟᱞᱟᱜ ᱛᱮᱠᱚ ᱟᱛᱟᱨ ᱦᱚᱴᱚᱣᱟᱜᱼᱟ ᱟᱫᱚ ᱚᱸᱰᱮ ᱠᱷᱚ ᱠᱷᱚᱱᱟᱜ ᱟᱫᱟ ᱢᱤᱫ ᱞᱚᱴᱟ ᱫᱟᱜ ᱠᱚ ᱟᱹᱜᱩ ᱛᱚᱨᱟᱭᱟ ᱟᱫᱚ ᱛᱩᱯᱩᱱ ᱠᱚ ᱡᱚᱠᱷᱚᱱ ᱠᱚ ᱪᱟᱞᱟᱜᱼᱟ ᱚᱸᱰᱮ ᱠᱷᱚᱱᱟᱜ ᱠᱚ ᱟᱹᱜᱩ ᱛᱚᱨᱟᱭᱟ᱾
ᱦᱚᱭ᱾
ᱟᱫᱚ ᱟᱜᱩ ᱟᱛᱮ ᱚᱲᱟᱜ ᱯᱚᱨᱮ ᱠᱚ ᱵᱚᱸᱜᱟ ᱵᱟᱲᱟᱭᱟ ᱚᱱᱠᱟ ᱜᱮᱠᱚ ᱢᱟᱱᱟᱣᱟ ᱤᱧ ᱧᱮᱞ ᱵᱟᱲᱟ ᱟᱠᱟᱫᱟ᱾
ᱦᱚᱭ ᱛᱚ᱾ ᱟᱞᱮᱥᱮᱫ ᱦᱚᱸ ᱚᱱᱟ ᱡᱟᱦᱟᱸ ᱵᱮᱡᱷᱟ ᱛᱩᱧ ᱫᱚᱢ ᱞᱟᱹᱭ ᱠᱮᱜ ᱫᱚ ᱚᱱᱟ ᱦᱚᱸ ᱦᱩᱭᱩᱜ ᱜᱮᱭᱟ ᱯᱨᱟᱛ ᱠᱷᱮᱞᱚ ᱡᱟᱦᱟᱸ ᱥᱮᱸᱫᱽᱨᱟ ᱢᱮᱱᱛᱮ ᱠᱚ ᱪᱟᱞᱟᱜ ᱫᱟᱠᱚ ᱟᱨ ᱡᱟᱦᱟᱸᱭ ᱟᱛᱩ ᱨᱮᱱ ᱡᱚᱜᱽ ᱢᱟᱺᱡᱷᱤ ᱜᱮ ᱩᱱᱤ ᱡᱟᱦᱟᱸᱭ ᱠᱚ ᱥᱮᱸᱫᱽᱨᱟᱟᱭ ᱧᱟᱢᱮ ᱫᱚᱥᱟᱹᱞ ᱥᱮ ᱥᱟᱨᱚᱢ ᱩᱱᱤᱜᱮ ᱚᱱᱟ ᱦᱤᱥᱟᱹᱵᱽ ᱛᱮᱜᱮ ᱫᱟᱨ ᱠᱚ ᱵᱤᱫ ᱟᱠᱚ ᱟᱨ ᱚᱱᱟ ᱜᱮᱠᱚ ᱟᱹᱜᱩᱭᱟᱠᱚ ᱢᱟᱱᱮ ᱡᱟᱦᱟᱸᱭ ᱠᱚᱲᱟ ᱜᱤᱫᱽᱨᱟᱹᱭ ᱡᱚᱥ ᱠᱟᱜ ᱫᱚ ᱥᱟᱹᱞ ᱥᱮ ᱥᱟᱨᱚᱢ ᱟᱫᱚ ᱩᱱᱤ ᱫᱚᱠᱚ ᱜᱷᱚᱲᱟ ᱟᱹᱜᱩᱭᱟ ᱟᱨ ᱟᱹᱛᱩ ᱨᱮᱱ ᱡᱟᱦᱟᱸᱭ ᱟᱭᱚ ᱦᱚᱲ ᱠᱚ ᱥᱟᱱᱟᱢ ᱦᱚᱲᱜᱮ ᱞᱚᱴᱟ ᱫᱟᱜ ᱛᱮᱠᱚ ᱟᱹᱨᱩᱵᱮᱭᱟ ᱟᱨ ᱢᱹᱡᱷᱤ ᱪᱷᱟᱴᱠᱟ ᱛᱮᱠᱚ ᱤᱫᱤᱭᱮᱭᱟ ᱚᱸᱰᱮ ᱠᱚ ᱥᱟᱨᱦᱟᱣ ᱠᱚ ᱪᱟᱣᱞᱮᱭᱟ ᱡᱟᱦᱟᱸ ᱟᱡ ᱮ ᱫᱟᱲᱮ ᱠᱷᱟᱱ ᱫᱚ ᱜᱚᱡ ᱠᱟᱛᱮ ᱫᱟ ᱥᱟᱞ ᱥᱟᱨᱚᱢ ᱟᱨ ᱚᱸᱰᱮ ᱜᱮ ᱯᱤᱴᱷᱟᱹ ᱠᱚ ᱠᱷᱹᱡᱟᱹᱲᱤ ᱠᱚ ᱛᱟᱵᱮᱱ ᱠᱚᱠᱚ ᱤᱫᱤ ᱜᱮᱭᱟ ᱟᱞᱮ ᱥᱮᱫ ᱫᱚ, ᱟᱨ ᱟᱯᱮ ᱥᱮᱫ ᱫᱚ?
ᱟᱫᱚ ᱢᱟ ᱟᱯᱮᱥᱮᱫ ᱫᱚ ᱱᱮᱛᱟᱨ ᱢᱟ ᱟᱵᱚᱣᱟᱜ ᱡᱟᱦᱟᱸ ᱥᱟᱶᱛᱟ ᱨᱮ ᱟᱹᱨᱩ ᱯᱷᱮᱨᱟᱣ ᱠᱟᱱᱟ, ᱟᱵᱚᱣᱟᱜ ᱢᱟᱱᱮ ᱵᱟᱯᱞᱟ ᱵᱟᱯᱞᱟ ᱢᱟᱛᱚ ᱟᱵᱚᱣᱟᱜ ᱛᱟᱦᱮᱸ ᱠᱟᱱᱟ ᱡᱮ ᱥᱮᱛᱟᱜ ᱡᱚᱠᱷᱚ ᱛᱚ ᱚᱱᱟ ᱵᱮᱲᱟᱭ ᱨᱟᱠᱟᱵᱟᱭ ᱩᱱ ᱩᱱ ᱚᱠᱛᱚ ᱠᱚ ᱜᱮᱭᱟ ᱟᱫᱚ ᱱᱤᱛᱚᱜ ᱫᱚ ᱧᱮᱞᱚᱜ ᱠᱟᱱᱟ ᱡᱮ ᱡᱟᱹᱥᱛᱤ ᱧᱤᱫᱟᱹ ᱵᱮᱞᱟ ᱠᱚ ᱚᱸ ᱵᱟᱯᱞᱟᱜ ᱚᱱᱟ ᱫᱚ ᱟᱯᱮ‌ ᱥᱮᱫ ᱫᱚ ᱚᱠᱟ ᱞᱮᱠᱟ ᱧᱤᱫᱟᱹ ᱵᱮᱞᱟ ᱵᱟᱯᱞᱟᱜ ᱠᱟᱱᱟ ᱥᱮ ᱚᱱᱟ ᱥᱮᱛᱟᱜ ᱚᱱᱟ ᱵᱷᱳᱨ ᱚᱠᱛᱚ
ᱦᱮᱸ, ᱟᱞᱮ ᱥᱮᱫ ᱫᱚ ᱱᱤᱛᱚᱜ ᱫᱚ ᱵᱮᱥᱤᱨ ᱵᱷᱟᱜᱽ ᱜᱮ ᱢᱟᱱᱮ ᱟᱞᱮ ᱟᱞᱮ ᱠᱷᱚᱱᱟᱜ ᱫᱚ ᱥᱮᱫᱟᱭ ᱠᱷᱚᱱᱟᱜ ᱜᱮ ᱡᱟᱦᱟᱸ ᱱᱤᱭᱚᱢ ᱠᱚ ᱢᱮᱱᱟᱜ ᱛᱟᱵᱚᱱᱟ ᱚᱱᱠᱟ ᱦᱤᱥᱟᱹᱵᱽ ᱛᱮᱜᱮ ᱵᱟᱯᱞᱟᱜ ᱠᱟᱱᱟ ᱟᱞᱮ ᱫᱚ᱾ ᱟᱹᱛᱩ ᱨᱮᱦᱚᱸ ᱱᱚᱜᱼᱚᱭ ᱧᱮᱞᱚᱜ ᱠᱟᱱ ᱜᱮᱭᱟ᱾ ᱡᱚᱠᱷᱚᱱ ᱜᱮ ᱵᱷᱩᱨᱚᱜᱼᱟ ᱵᱮᱲᱟ ᱨᱟᱠᱟᱵ ᱥᱚᱢᱚᱭ ᱜᱮ ᱩᱱᱜᱮ ᱥᱤᱸ ᱫᱟᱱ ᱥᱮ ᱵᱟᱯᱞᱟ ᱫᱚ ᱦᱩᱭᱩᱜ ᱜᱮᱭᱟ᱾ ᱟᱨ ᱢᱤᱫ ᱵᱟᱨ ᱜᱮ ᱡᱟᱦᱟᱸ ᱦᱚᱭᱛᱳ ᱵᱟᱠᱚ ᱥᱮᱴᱮᱨᱠ ᱥᱮ ᱪᱮᱫ ᱩᱱᱠᱩ ᱡᱟᱦᱟᱸᱭ ᱵᱟᱹᱨᱭᱟᱹᱛ ᱠᱚ ᱚᱱᱟ ᱦᱤᱥᱟᱹᱵᱽ ᱛᱮ ᱡᱩᱫᱤ ᱵᱮᱨᱤᱜ ᱠᱷᱟᱱ ᱫᱟᱨᱟᱢ ᱠᱚ ᱟᱫᱚ ᱠᱚᱛᱚᱠ ᱠᱚᱫᱚ ᱠᱟᱹᱴᱤᱡ ᱵᱮᱲᱟ ᱧᱚᱜᱚᱜ ᱜᱮᱭᱟ᱾ ᱟᱨ ᱵᱟᱠᱷᱟᱡ ᱵᱮᱲᱟ ᱨᱟᱠᱟᱵ ᱢᱚᱭ ᱜᱮ ᱥᱮᱛᱟᱜ ᱵᱮᱲᱟ ᱫᱚ ᱦᱩᱭᱩᱜ ᱜᱮᱭᱟ ᱟᱞᱮ ᱥᱮᱫ ᱦᱚᱸ᱾
ᱟᱫᱚ ᱱᱤᱛᱳᱜ ᱚᱸᱻ ᱢᱟᱱᱮ ᱢᱤᱢᱤᱫ ᱡᱟᱭᱜᱟ ᱨᱮ ᱧᱮᱞᱚᱜ ᱠᱟᱱᱟ ᱡᱟᱦᱟᱸ ᱫᱚ ᱚᱸ ᱧᱤᱫᱟᱹ ᱵᱮᱞᱟ ᱠᱚ ᱟᱸ ᱵᱟᱯᱞᱟᱜ ᱱᱚᱣᱟ ᱛᱮᱵᱟᱨᱮ ᱱᱚᱣᱟ ᱫᱚ ᱱᱚᱣᱟ ᱠᱷᱟᱹᱛᱤᱨ ᱡᱮ ᱟ ᱧᱤᱫᱟᱹ ᱫᱚ‌ ᱚᱸᱻ ᱟᱠᱚᱣᱟᱜ ᱡᱟᱦᱟᱸ ᱱᱤᱛᱟᱜ ᱡᱟ ᱢᱚᱰᱟᱨᱱ ᱡᱩᱜᱽ ᱥᱮᱴᱮᱨ ᱠᱟᱱᱟ ᱚᱱᱟᱨᱮ ᱵᱷᱟᱜᱮ ᱯᱷᱳᱴᱳ ᱠᱚ ᱥᱮ ᱵᱷᱤᱰᱤᱭᱳ ᱠᱚ ᱨᱟᱠᱟᱵ ᱛᱟᱠᱚᱣᱟ ᱛᱚ ᱚᱱᱟ ᱠᱷᱟᱹᱛᱤᱨ ᱟᱫᱚ ᱟᱵᱚᱣᱟᱜ ᱥᱟᱶᱛᱟ ᱨᱮᱢᱟ ᱢᱮᱱᱟᱜᱼᱟ ᱡᱮ ᱮᱸᱻ ᱢᱟᱱᱮ ᱥᱮᱛᱟᱜ ᱵᱷᱳᱨ ᱚᱠᱛᱚ ᱵᱮᱲᱟᱭ ᱨᱟᱠᱟᱵ ᱩᱱ ᱟᱫᱚ ᱱᱤᱛᱚᱜ ᱫᱚ ᱚᱱᱟ ᱫᱚ ᱟᱹᱨᱩ ᱯᱷᱮᱨᱟᱣ ᱤᱫᱤᱜ ᱠᱟᱱᱟ᱾
ᱦᱳᱭ ᱦᱚᱭ᱾ ᱟᱨ ᱱᱮᱛᱟᱨ ᱢᱟ ᱧᱮᱞᱚᱜ ᱠᱟᱱᱟ, ᱡᱟᱦᱟᱸ ᱥᱤᱸᱫᱩᱨ ᱥᱟᱹᱲᱤ ᱡᱟᱦᱟᱸ ᱥᱟᱥᱟᱝ ᱥᱟᱹᱲᱤ ᱚᱱᱟ ᱢᱟ ᱵᱟᱠᱚ ᱦᱚᱨᱚᱜ ᱮᱫᱟ ᱵᱮᱱᱟ ᱨᱩᱥᱤ ᱠᱚ ᱞᱟᱦᱮᱝᱜᱟ ᱠᱚ ᱧᱮᱞᱚᱜ ᱠᱟᱱᱟ ᱚᱱᱟ ᱦᱚᱸ ᱠᱚ ᱦᱚᱨᱚᱜ ᱠᱟᱛᱮ ᱫᱟᱹᱣᱲᱟᱹ ᱨᱮᱠᱚ ᱫᱮᱡᱚᱜ ᱠᱟᱱ ᱛᱮᱠᱚ ᱵᱟᱯᱞᱟᱜ ᱠᱟᱱᱟ᱾ ᱧᱮᱞᱚᱜ ᱠᱟᱱᱟ ᱟᱨ, ᱟᱯᱮ ᱥᱮᱫ ᱫᱚ ᱚᱠᱟ ᱞᱮᱠᱟ?
ᱟᱞᱮ ᱥᱮᱫ ᱦᱚᱸ ᱱᱮᱛᱟᱨ ᱫᱚ, ᱚᱸ ᱥᱤᱸᱫᱩᱨ ᱥᱟᱹᱲᱤ ᱫᱚ ᱚᱸ ᱡᱚᱠᱷᱚᱱ ᱥᱤᱸᱫᱽᱨᱟᱹ ᱫᱟᱱ ᱦᱩᱭᱩᱜᱼᱟ ᱩᱱ ᱚᱠᱛᱚ ᱜᱮᱠᱚ ᱵᱟᱸᱫᱮᱭᱮᱫᱟ ᱢᱮᱱᱠᱷᱟᱱ ᱚᱱᱟ ᱯᱚᱨᱮ ᱡᱮ ᱮᱸ ᱚᱱᱟ ᱵᱟᱸᱫᱮ ᱠᱟᱛᱮᱫ, ᱮᱸ ᱡᱚᱠᱷᱚᱱ ᱵᱟᱹᱦᱩ ᱠᱚ ᱤᱫᱤᱭᱮᱭᱟᱠᱚ ᱡᱟᱣᱟᱭ ᱚᱲᱟᱜ ᱛᱮ ᱛᱚ ᱠᱷᱚᱱ ᱚᱱᱟ ᱫᱚ ᱵᱟᱝᱠᱚ ᱵᱟᱸᱫᱮ ᱤᱫᱤᱭᱮᱫᱟ, ᱩᱱ ᱫᱚ ᱟᱠᱚ ᱞᱮᱠᱟ ᱦᱟᱡᱟᱨ ᱟᱛᱮᱫ, ᱡᱟᱦᱟᱸ ᱫᱚ ᱵᱮᱱᱟᱨᱥᱤ ᱥᱟᱹᱲᱤ ᱚᱱᱟ ᱠᱚ ᱤᱭᱟᱹ‌ ᱟᱛᱮᱫ ᱠᱩᱲᱤ ᱜᱤᱫᱽᱨᱟᱹ ᱠᱚ ᱵᱤᱫᱟᱹᱭᱮ ᱠᱟᱱᱟ, ᱢᱮᱱᱠᱷᱟᱱ ᱟᱵᱚᱣᱟᱜ ᱡᱟᱦᱟᱸ ᱟᱹᱨᱤᱪ ᱪᱟᱹᱰᱤᱨᱮ ᱢᱮᱱᱟᱜᱼᱟ ᱡᱮ ᱚᱱᱠᱟ ᱫᱚ, ᱵᱟᱝ ᱟᱵᱚ ᱫᱚ ᱟᱵᱚᱣᱟᱜ ᱥᱤᱸᱫᱩᱨ ᱥᱟᱹᱲᱤ ᱛᱮᱜᱮ ᱢᱟᱱᱮ ᱟᱸᱻᱜ ᱡᱷᱚᱛᱚᱱᱟᱜ ᱨᱮᱜᱮ ᱚᱱᱟ ᱫᱚ ᱞᱟᱹᱠᱛᱤ ᱜᱮ ᱠᱟᱱᱟ, ᱵᱟᱯᱞᱟ ᱡᱮᱦᱮᱛᱩ ᱟᱵᱚᱣᱟᱜ ᱱᱚᱣᱟ ᱥᱟᱥᱟᱝ ᱛᱮ ᱜᱟᱵᱟᱣ ᱟᱛᱮ ᱚᱱᱟ ᱥᱟᱹᱲᱤ ᱠᱚ
ᱦᱮᱸ ᱦᱮᱸ᱾
ᱚᱱᱟ ᱞᱮᱠᱟᱛᱮ, ᱟᱫᱚ ᱱᱤᱛᱚᱜ ᱫᱚ ᱚᱱᱟ ᱫᱚ ᱵᱟᱝ ᱧᱮᱞᱚᱜ ᱠᱟᱱᱟ ᱤᱱᱟᱹᱜ ᱴᱟᱜ